ᱟᱸᱡᱚᱢᱚᱜ ᱠᱟᱱᱛᱮ
ᱦᱮᱸ ᱟᱹᱰᱤ ᱵᱮᱥ ᱠᱟᱭ ᱛᱮᱜᱮ ᱟᱸᱡᱚᱢᱚᱜ ᱠᱟᱱᱟ ᱟᱹᱰᱤ ᱱᱟᱯᱟᱭ ᱛᱮᱜᱮ ᱦᱳᱭ ᱛᱟᱦᱚᱞᱮ ᱡᱚᱦᱟᱨ ᱜᱮ ᱡᱚᱦᱟᱨ ᱜᱮ ᱦᱳᱭ ᱛᱟᱦᱚᱞᱮ ᱤᱧ ᱞᱟᱹᱭᱮᱫ ᱛᱟᱦᱮᱸᱱᱟ ᱡᱮ ᱟᱞᱟᱝ ᱛᱮᱦᱮᱧ ᱫᱚ ᱡᱤᱭᱟᱹᱞᱤ ᱠᱚ ᱱᱤᱭᱟᱹ ᱠᱟᱹᱴᱤᱡ ᱞᱟᱝ ᱜᱚᱞᱯᱚᱜᱼᱟ ᱦᱮᱸᱥᱮ ᱚᱲᱟᱜ ᱨᱮᱱ ᱡᱤᱭᱟᱹᱞᱤ ᱦᱳᱭ ᱛᱟᱦᱚᱞᱮ ᱚᱱᱛᱮ ᱫᱚ ᱚᱱᱮ ᱪᱤᱞᱤ ᱪᱤᱞᱤ ᱡᱤᱭᱟᱹᱞᱤ ᱚᱱᱠᱟ ᱢᱮᱱᱟᱜ ᱠᱚᱣᱟ ᱟᱹᱥᱩᱞ ᱠᱚ
ᱟᱞᱮ ᱥᱮᱫ ᱨᱮ ᱫᱚ ᱡᱤᱭᱟᱹᱞᱤ ᱠᱚ ᱢᱮᱱᱟᱜ ᱠᱚᱣᱟ ᱢᱮᱨᱚᱢ ᱛᱟᱨ ᱯᱚᱨᱮ ᱰᱟᱝᱨᱤ
ᱦᱮᱸ
ᱛᱟᱨ ᱯᱚᱨᱮ ᱥᱤᱢ ᱥᱩᱠᱨᱤ ᱛᱟᱨᱯᱚᱨᱮ ᱠᱩᱞᱟᱹᱭ
ᱦᱮᱸ
ᱟᱭᱢᱟ ᱞᱮᱠᱟᱱ ᱠᱷᱚᱱ ᱜᱮᱞᱮ ᱫᱚᱦᱚ ᱟᱠᱟᱫ ᱠᱚᱣᱟ
ᱟᱨ ᱢᱩᱸᱡ ᱠᱚᱫᱚ ᱵᱟᱝᱯᱮ ᱟᱹᱥᱩᱞ ᱟᱠᱟᱫ ᱠᱚᱣᱟ
ᱢᱩᱸᱡ ᱠᱚᱦᱚᱸ ᱢᱮᱱᱟᱜ ᱠᱚᱣᱟ
ᱦᱳᱭ ᱟᱞᱮ ᱥᱮᱫ ᱦᱚᱸ ᱚᱱᱠᱟ ᱢᱩᱸᱡ ᱢᱮᱱᱟᱜ ᱠᱚᱣᱟ ᱠᱚ ᱚᱱᱠᱟ ᱢᱟᱨᱟᱝ ᱢᱟᱨᱟᱝ ᱠᱚᱜᱮ ᱦᱮᱸ ᱥᱮ
ᱦᱮᱸ ᱦᱮᱸ ᱱᱩᱠᱩ ᱠᱚᱱᱴᱟ ᱢᱩᱸᱡ ᱠᱚ ᱢᱮᱛᱟ ᱠᱚᱣᱟ ᱛᱟᱨ ᱯᱚᱨᱮ ᱟᱨᱟᱜ ᱢᱩᱸᱡ ᱠᱚ ᱢᱮᱛᱟ ᱠᱚᱣᱟ ᱾
ᱦᱳᱭ ᱡᱟᱦᱟᱸ ᱦᱳᱭ ᱟᱫᱚ ᱟᱯᱮ ᱫᱚ ᱢᱟᱱᱮ ᱢᱮᱨᱚᱢ ᱫᱚ ᱢᱟᱱᱮ ᱪᱮᱫ ᱞᱮᱠᱟᱼ ᱠᱟ ᱟᱹᱥᱩᱞ ᱠᱟᱫ ᱠᱚᱣᱟ ᱩᱱᱠᱩ ᱞᱟᱹᱜᱤᱫ ᱟᱞᱟᱫᱟ ᱚᱲᱟᱜ ᱯᱮ ᱵᱮᱱᱟᱣ ᱟᱠᱟᱫᱟ? ᱥᱮ ᱵᱤᱨ ᱨᱮ ᱠᱷᱮᱛ ᱠᱚᱨᱮ ᱟᱹᱛᱤᱧ ᱯᱮ ᱤᱫᱤ ᱠᱚᱜᱮᱭᱟ
ᱟᱞᱮ ᱫᱚ ᱢᱟᱱᱮ ᱚᱲᱟᱜ ᱨᱮᱞᱮ ᱫᱚᱦᱚ ᱠᱚᱣᱟ
ᱦᱮᱸ
ᱢᱤᱫᱴᱟᱝ ᱢᱮᱱᱟᱜ ᱛᱟᱞᱮᱭᱟ ᱜᱳᱲᱟ ᱚᱲᱟᱜ
ᱦᱮᱸ
ᱱᱚᱰᱮ ᱴᱷᱮᱱ ᱠᱚ ᱛᱟᱦᱮᱱᱟ ᱟᱨ ᱟᱞᱮ ᱫᱚ ᱢᱟᱱᱮ ᱠᱷᱮᱛ ᱥᱮᱫ ᱞᱮ ᱤᱫᱤ ᱠᱚᱣᱟ ᱵᱟᱹᱫᱽ ᱠᱚ ᱢᱮᱱᱟᱜ ᱠᱚ ᱛᱟᱞᱮᱭᱟ ᱱᱚᱱᱛᱮ ᱨᱮ ᱞᱮ ᱤᱫᱤ ᱠᱚᱣᱟ ᱴᱷᱚᱠᱟᱣ ᱠᱟᱠᱚᱣᱟᱞᱮ
ᱦᱩᱸ ᱟᱪᱪᱷᱟ ᱟᱪᱪᱷᱟ ᱟᱪᱪᱷᱟ ᱟᱨ ᱢᱟᱱᱮ ᱩᱱᱠᱩ ᱞᱟᱹᱜᱤᱫ ᱫᱚ ᱟᱞᱟᱫᱟ ᱛᱮ ᱚᱲᱟᱜ ᱯᱮ ᱵᱮᱱᱟᱣ ᱟᱠᱟᱫ ᱠᱚᱣᱟ ᱥᱮ ᱦᱮᱸ ᱩᱱᱠᱩ ᱩᱱᱠᱩ ᱫᱚ ᱚᱱᱮ ᱵᱟᱨᱮᱱᱫᱟ ᱠᱚᱨᱮ ᱜᱮᱯᱮ ᱛᱚᱞ ᱫᱚᱦᱚ ᱠᱟᱠᱚᱣᱟ?
ᱵᱟᱝᱼᱟᱻ ᱩᱱᱠᱩ ᱫᱚ ᱵᱟᱨᱟᱱᱫᱟ ᱠᱚᱨᱮ ᱜᱮ ᱢᱮᱱᱟᱜᱼᱟᱻ ᱢᱤᱫᱴᱟᱝ ᱟᱞᱮᱭᱟᱜ ᱫᱚ ᱜᱚᱲᱟ ᱢᱮᱱᱟᱜ ᱛᱟᱞᱮᱭᱟ ᱛᱚ ᱟᱫᱚ ᱱᱚᱰᱮ ᱴᱷᱮᱱ ᱜᱮ ᱢᱮᱨᱚᱢ ᱠᱚ ᱛᱟᱨᱯᱚᱨᱮ ᱰᱟᱹᱝᱨᱤ ᱠᱚ ᱛᱟᱦᱮᱱᱟ
ᱟᱪᱪᱷᱟ ᱟᱪᱪᱷᱟ ᱪᱷᱟ ᱛᱟᱦᱞᱮ ᱰᱟᱝᱨᱤ ᱠᱚᱫᱚ ᱰᱟᱹᱟᱝᱨᱤ ᱠᱚᱫᱚ ᱢᱟᱱᱮ ᱪᱮᱫ ᱞᱮᱠᱟ ᱯᱮ ᱮᱢᱟ ᱠᱚᱣᱟ ᱡᱚᱢᱟᱜ ᱠᱚ ᱩᱱᱠᱩ ᱦᱚᱸ ᱟᱹᱛᱤᱧ ᱠᱚᱯᱮ ᱤᱫᱤ ᱠᱚᱣᱟ ᱥᱮ ᱩᱱᱠᱩ ᱫᱚ ᱚᱲᱟᱜ ᱨᱮ ᱵᱩᱥᱩᱵ ᱠᱚ ᱜᱷᱟᱥ ᱠᱚᱯᱮ ᱟᱹᱜᱩ ᱟᱠᱚᱣᱟ?
ᱡᱩᱫᱤ ᱪᱟᱥᱵᱟᱥ ᱠᱚ ᱚᱠᱟ ᱵᱟᱹᱫ ᱠᱚᱨᱮ ᱵᱟᱝ ᱦᱩ ᱟᱠᱟᱱᱟ ᱪᱟᱥ ᱱᱚᱣᱟ ᱵᱟᱹᱫᱽ ᱠᱚᱨᱮᱞᱮ ᱤᱫᱤ ᱠᱚᱣᱟ, ᱴᱷᱚᱠᱟᱣ ᱠᱟᱠᱚᱣᱟᱞᱮ ᱾
ᱦᱩᱸ
ᱱᱚᱰᱮ ᱴᱷᱮᱱ ᱠᱚ ᱟᱹᱛᱤᱧ ᱵᱟᱲᱟᱭᱟ ᱾
ᱦᱩᱸ ᱦᱩᱸ
ᱟᱨ ᱟᱯᱮᱥᱱ ᱫᱚ ᱪᱤᱞᱤ ᱪᱤᱞᱤ ᱡᱤᱭᱟᱹᱞᱤ ᱠᱚ ᱢᱮᱱᱟᱜ ᱠᱚᱣᱟ?
ᱱᱚᱛᱮ ᱢᱮᱱᱟᱜ ᱠᱚᱣᱟ ᱢᱮᱨᱚᱢ, ᱥᱩᱠᱨᱤ, ᱜᱮᱰᱮ, ᱯᱩᱥᱤ, ᱥᱮᱛᱼ ᱼᱥᱮᱛᱟ, ᱜᱟᱹᱭ, ᱰᱟᱝᱨᱤ, ᱥᱤᱢ ᱦᱮᱸᱥᱮ ᱢᱩᱡ, ᱠᱩᱞᱟᱹᱭ, ᱛᱟᱹᱨᱩᱵ ᱠᱚᱦᱚᱸᱞᱮ ᱟᱹᱥᱩᱞ ᱠᱟᱜ ᱠᱚᱜᱮᱭᱟ ᱦᱟᱸᱜ ᱾
ᱚ ᱛᱟᱦᱮᱞᱮᱠᱷᱟᱱ ᱟᱯᱮ ᱥᱮᱫ ᱦᱚᱸ ᱛᱟᱨᱩᱵ ᱦᱚᱸ ᱢᱮᱱᱟᱜ ᱠᱚᱣᱟ?
ᱦᱮᱸ ᱩᱱᱠᱩ ᱫᱚᱞᱮ ᱟᱹᱥᱩᱞ ᱠᱟᱫ ᱠᱚᱣᱟ ᱾ ᱚᱱᱛᱮ ᱫᱚ ᱛᱟᱹᱨᱩᱵ ᱠᱚ ᱢᱮᱱᱟᱜ ᱠᱚᱣᱟ ᱥᱮ ᱵᱟᱝ ᱦᱟᱸᱜ?
ᱚ ᱦᱚᱸᱜ ᱟᱞᱮ ᱫᱚ ᱵᱤᱞᱟᱹᱛ ᱫᱤᱥᱚᱢ ᱠᱟᱱ ᱫᱚᱞᱮ ᱾
ᱟᱪᱪᱷᱟ ᱟᱪᱪᱷᱟ ᱟᱪᱪᱷᱟ ᱾
ᱟᱞᱮ ᱥᱮᱫ ᱫᱚ ᱵᱤᱨ ᱫᱚ ᱵᱟᱝ ᱠᱟᱱ ᱫᱚ ᱟᱨ ᱛᱩᱭᱩ ᱠᱚ ᱢᱮᱱᱟᱜ ᱠᱚᱣᱟ ᱨᱩᱸᱰᱟᱹ ᱠᱚ ᱢᱮᱱᱟᱜ ᱠᱚᱛᱟᱞᱮᱭᱟ ᱥᱮᱛᱟ, ᱯᱩᱥᱤ ᱠᱚ ᱢᱮᱱᱟᱜ ᱠᱚᱣᱟ ᱜᱮᱰᱮ ᱠᱚ ᱢᱮᱱᱟᱜ ᱠᱚᱣᱟ ᱟᱞᱮ ᱫᱚ ᱟᱨᱦᱚᱸ ᱦᱟᱸᱥ ᱪᱤᱞᱤ ᱦᱟᱸᱥ ᱠᱚ ᱢᱮᱛᱟ ᱠᱚᱫᱚ?
ᱦᱳᱭ ᱢᱟᱱᱮ ᱩᱱᱠᱩ ᱞᱟᱹᱴᱩ
ᱱᱩᱠᱩ ᱦᱳᱭ ᱦᱳᱭ ᱞᱟᱹᱴᱩ ᱜᱮᱰᱮ ᱩᱱᱠᱩ ᱞᱮ ᱫᱚᱦᱚ ᱠᱟᱫ ᱠᱚᱣᱟ ᱾ ᱟᱫᱚ ᱩᱱᱠᱩ ᱫᱚ ᱟᱞᱮ ᱫᱚ ᱦᱟᱸᱥᱫᱟ ᱠᱟᱱᱟᱞᱮ ᱛᱚ ᱾ ᱟᱞᱮ ᱟᱞᱮ ᱫᱚ ᱩᱱᱠᱩ ᱫᱚ ᱟᱞᱮ ᱫᱚ ᱜᱮᱰᱮ ᱫᱚ ᱵᱟᱞᱮ ᱟᱹᱥᱩᱞ ᱠᱚᱣᱟ ᱢᱟᱱᱮ ᱱᱩᱠᱩ ᱤᱧ ᱠᱟᱠᱟ ᱛᱟᱠᱚ ᱨᱮᱱ ᱢᱮᱱᱟᱜ ᱠᱚᱣᱟ ᱢᱟᱱᱮ ᱥᱩᱨ ᱥᱩᱯᱩᱨ ᱧᱚᱜ ᱜᱮᱭᱟᱞᱮ ᱛᱚ
ᱦᱩᱸ
ᱟᱫᱚ ᱩᱱᱠᱩ ᱠᱟᱠᱟ ᱛᱟᱠᱚ ᱨᱮᱱ ᱢᱮᱱᱟᱜ ᱠᱚᱣᱟ ᱟᱞᱮ ᱫᱚ ᱩᱱᱠᱩ ᱫᱚᱞᱮ ᱜᱚᱴᱟ ᱠᱚᱣᱟ ᱨᱟᱡᱽ ᱦᱟᱸᱥ ᱫᱚ
ᱟᱪᱪᱷᱟ
ᱩᱱᱠᱩ ᱫᱚᱞᱮ ᱜᱚᱴ ᱟᱠᱚᱣᱟ ᱩᱱᱠᱩ ᱡᱩᱫᱤ ᱩᱱᱠᱩ ᱡᱩᱫᱤ ᱟᱞᱮ ᱠᱚ ᱧᱮᱞ ᱞᱮᱭᱟ ᱟᱞᱮ ᱦᱟᱸᱥᱫᱟ ᱠᱟᱱᱟᱞᱮ ᱛᱚ ᱟᱞᱮ ᱡᱩᱫᱤ ᱠᱚ ᱧᱮᱞ ᱟᱞᱮᱭᱟ ᱡᱩᱫᱤ ᱵᱟᱞᱮ ᱜᱚᱰ ᱠᱟᱜ ᱠᱚᱣᱟ ᱡᱩᱫᱤ
ᱤᱧ ᱤᱧ ᱫᱚ ᱱᱚᱣᱟᱧ ᱞᱟᱹᱭ ᱫᱟ ᱡᱮ ᱚᱱᱠᱟ ᱢᱟᱱᱮ ᱯᱟᱹᱨᱤᱥ ᱠᱚ ᱱᱤᱭᱟᱹ ᱫᱚ ᱚᱱᱠᱟ ᱫᱚ ᱚᱱᱟ ᱵᱟᱝ ᱦᱳᱭ ᱢᱟᱱᱮ ᱚᱱᱟ ᱫᱚ ᱮᱰᱟᱨ ᱮᱴᱟᱜ ᱨᱚᱠᱚᱢᱚᱜ ᱠᱟᱱᱟ ᱮᱸ ᱯᱟᱹᱨᱤᱥ ᱠᱚᱫᱚ ᱵᱟᱝ ᱞᱟᱹᱭ ᱜᱮ ᱵᱷᱟᱜᱮᱭᱟ ᱟᱫᱚ
ᱦᱮᱸ ᱦᱚᱸ
ᱦᱳᱭ ᱛᱟᱦᱚᱞᱮ ᱵᱩᱡᱮᱱ ᱜᱮᱭᱟ ᱛᱟᱦᱚᱞᱮ ᱡᱟᱦᱟᱸᱭ ᱠᱟᱱᱟ ᱠᱚ ᱯᱩᱥᱤ ᱦᱮᱸ ᱥᱮ ᱯᱩᱥᱤ ᱵᱟᱨ ᱨᱚᱠᱚᱢ ᱢᱮᱱᱟᱜ ᱠᱚᱣᱟ ᱾ ᱢᱤᱫᱴᱮᱱ ᱫᱚ ᱚᱲᱟᱜ ᱨᱮ ᱟᱹᱥᱩᱞ ᱯᱩᱥᱤ ᱟᱨ ᱢᱤᱫᱴᱮᱱ ᱫᱚ ᱡᱟᱦᱟᱸ ᱵᱤᱨ ᱠᱚᱨᱮ ᱠᱚ ᱛᱟᱦᱮᱱᱟ ᱨᱩᱰᱟᱹ ᱛᱟᱦᱚᱞᱮ ᱚᱲᱟᱜ ᱨᱮ ᱟᱹᱥᱩᱞ ᱯᱩᱥᱤ ᱫᱚ ᱡᱚᱢᱟᱜ ᱠᱚᱫᱚ ᱪᱮᱫ ᱠᱚᱯᱮ ᱮᱢᱟ ᱠᱚ ᱜᱮᱭᱟ?
ᱟᱫᱚ ᱱᱩᱠᱩ ᱫᱚ ᱫᱟᱠᱟ
ᱟᱪᱪᱷᱟ ᱫᱟᱠᱟ ᱩᱛᱩ ᱠᱚ ᱡᱟᱦᱟᱸ ᱠᱚ ᱥᱟᱨᱮᱡ ᱛᱟᱦᱮᱱᱟ ᱚᱱᱟ ᱠᱚᱜᱮ ᱦᱮᱸ ᱥᱮ
ᱦᱳᱭ ᱦᱳᱭ
ᱟᱨ ᱡᱟᱦᱟᱸᱭ ᱨᱩᱰᱟᱹ ᱩᱱᱠᱩ ᱫᱚ ᱢᱟᱱᱮ ᱪᱮᱫ ᱠᱚ ᱡᱚᱢ ᱜᱮᱭᱟ
ᱩᱱᱠᱩ ᱫᱚ ᱥᱤᱢ ᱠᱚᱠᱚ ᱡᱚᱢ ᱠᱚᱣᱟ
ᱚ ᱵᱩᱡᱷᱟᱹᱣ ᱠᱤᱫᱟᱹᱧ
ᱱᱩᱠᱩ ᱠᱚᱠᱚ ᱡᱚᱢ ᱠᱚᱣᱟ ᱟᱹᱛᱠᱤᱨ ᱠᱚᱣᱟ ᱠᱚ ᱚᱲᱟᱜ ᱠᱷᱚᱱ
ᱦᱩᱸ ᱛᱟᱦᱞᱮ ᱚᱱᱠᱟ ᱜᱮ ᱟᱹᱰᱤ ᱟᱭᱢᱟ ᱜᱟᱱ ᱜᱮ ᱤᱧ ᱧᱮᱞ ᱵᱟᱲᱟᱭ ᱫᱤᱧ ᱡᱮ ᱱᱮᱛᱟᱨ ᱡᱟᱦᱟᱸ ᱨᱩᱰᱟᱹ ᱠᱚ ᱦᱮᱸ ᱥᱮ ᱩᱱᱠᱩ ᱠᱚ ᱟᱫ ᱪᱟᱵᱟᱜ ᱠᱟᱱᱟ
ᱦᱮᱸ ᱛᱚ
ᱪᱮᱫ ᱠᱷᱟᱹᱛᱤᱨ ᱢᱟᱱᱮ ᱩᱸᱜ
ᱡᱚᱢ ᱧᱩ ᱠᱚ ᱵᱟᱠᱚ ᱧᱟᱢ ᱮᱫᱟ
ᱮᱠᱫᱚᱢ ᱮᱠᱫᱚᱢ ᱮᱠᱫᱚᱢ
ᱡᱚᱢ ᱧᱩ ᱠᱷᱟᱹᱛᱤᱨ ᱵᱟᱠᱚ ᱧᱟᱢ ᱮᱫᱟ ᱚᱱᱟ ᱠᱷᱟᱹᱛᱤᱨ ᱜᱮᱠᱚ ᱟᱫᱚᱜ ᱠᱟᱱᱟ ᱠᱚ
ᱮᱠᱫᱚᱢ ᱡᱟᱢ ᱞᱟᱹᱭ ᱠᱟᱫ
ᱠᱩ ᱦᱚᱸ ᱟᱵᱚ ᱪᱮᱫ ᱞᱮᱠᱟ ᱡᱚᱢ ᱧᱩ ᱵᱚᱱ ᱧᱟᱢ ᱮᱫᱟ ᱟᱫᱚ ᱩᱱᱠᱩ ᱦᱚᱸ ᱱᱚᱝ ᱠᱟ ᱡᱚᱢ ᱧᱩ ᱵᱟᱠᱚ ᱧᱟᱢ ᱮᱫᱟ ᱥᱮ
ᱦᱳᱭ ᱚᱱᱟ, ᱚᱱᱟ ᱠᱷᱟᱹᱛᱤᱨ ᱩᱱᱠᱩ ᱠᱚ ᱟᱫ ᱟᱫ ᱪᱟᱵᱟᱜ ᱠᱟᱱᱟ
ᱦᱮᱸ ᱦᱮᱸ ᱟᱞᱮ ᱥᱮᱫ ᱫᱚ ᱛᱩᱭᱩ ᱦᱚᱸ ᱢᱮᱱᱟᱜ ᱠᱚᱣᱟ
ᱟᱪᱪᱷᱟ ᱟᱪᱪᱷᱟ ᱪᱷᱟ ᱪᱮᱫ ᱞᱮᱠᱟ ᱢᱟᱨᱟᱝ ᱢᱟᱨᱟᱝ ᱛᱩᱭᱩ ᱠᱚ ᱥᱮ ᱠᱟᱹᱴᱤᱡ ᱧᱚᱜ ᱠᱚᱜᱮ
ᱢᱟᱨᱟᱝ ᱢᱟᱨᱟᱝ ᱛᱩᱭᱩ
ᱦᱩᱸ ᱟᱨ ᱦᱟᱰᱜᱟᱨ ᱠᱚᱫᱚ ᱚᱱᱛᱮ ᱠᱚ ᱛᱟᱦᱮᱱ ᱜᱮᱭᱟ ᱥᱮ ᱵᱟᱝ
ᱦᱟᱰᱜᱟᱨ ᱠᱚᱫᱚ ᱵᱟᱝᱟ ᱟᱞᱮ ᱥᱮᱫ ᱫᱚ ᱵᱟᱹᱪᱩᱜ ᱠᱚᱣᱟ ᱦᱟᱰᱜᱟᱨ ᱠᱚᱫᱚ
ᱦᱩᱸ ᱛᱟᱦᱞᱮ ᱦᱟᱴᱰᱟᱨ ᱫᱚ ᱵᱟᱢ ᱧᱮᱞ ᱵᱟᱲᱟ ᱠᱟᱜ ᱠᱚᱣᱟ
ᱦᱚᱸ ᱦᱚᱸ ᱵᱟᱹᱧ ᱧᱮᱞ ᱵᱟᱲᱟ ᱟᱠᱟᱫ ᱠᱚᱣᱟ ᱦᱟᱰᱜᱟᱨ ᱫᱚ ᱟᱨ ᱟᱞᱮ ᱥᱮᱫ ᱫᱚ ᱦᱟᱰᱜᱟᱨ ᱫᱚ ᱵᱟᱹᱪᱩᱜ ᱠᱚᱫᱚ ᱦᱟᱰᱜᱟᱨ ᱫᱚ ᱪᱮᱛᱟ ᱠᱚ ᱞᱟᱹᱭᱟ ᱦᱚᱲ ᱠᱚᱠᱚ ᱜᱮᱨ ᱠᱚ ᱜᱮᱭᱟ
ᱮᱠᱫᱚᱢ ᱜᱮ ᱩᱝᱠᱩ ᱫᱚ ᱥᱮᱛᱟ ᱞᱮᱠᱟᱱ ᱜᱮᱭᱟ ᱠᱚ ᱥᱮᱛᱟ ᱠᱷᱚᱱ ᱦᱚᱸ ᱟᱨ ᱠᱟᱹᱴᱤᱡ ᱠᱚ ᱢᱟᱨᱟᱝᱚᱜ-ᱟ
ᱦᱚᱸ ᱦᱚᱸ ᱟᱨ ᱩᱝᱠᱩ ᱫᱚ ᱩᱝᱠᱩᱣᱟᱜ ᱫᱟᱜᱽ ᱫᱚ ᱚᱠᱟ ᱞᱮᱠᱟ ᱛᱟᱨ ᱪᱚᱝ ᱫᱟᱜᱽ ᱜᱮ ᱛᱟᱠᱚ ᱛᱟᱹᱨᱩᱵ ᱞᱮᱠᱟ ᱜᱮ ᱩᱱᱠᱩ ᱫᱚ ᱠᱟᱹᱡ ᱩᱱᱠᱩ ᱫᱚᱠᱚ ᱟᱞᱡᱷᱟ ᱧᱚᱜ ᱜᱮᱭᱟ ᱠᱚ
ᱦᱳᱭ ᱟᱫᱚ ᱟᱞᱮ ᱫᱚ ᱚᱱᱟ ᱠᱷᱟᱹᱛᱤᱨ ᱜᱮ ᱛᱟᱹᱨᱩᱵ ᱞᱮ ᱟᱹᱥᱩᱞ ᱠᱟᱫ ᱠᱚᱣᱟ ᱚᱱᱟ ᱦᱟᱰᱜᱟᱨ ᱠᱚ ᱢᱮᱱᱟᱜ ᱠᱚᱣᱟ ᱥᱮ ᱟᱞᱮ ᱥᱮᱫ ᱫᱚ ᱛᱟᱞᱦᱮ ᱥᱮᱛᱟ ᱠᱚᱫᱚ ᱵᱟᱝ ᱠᱚ ᱫᱟᱲᱮᱜ ᱜᱮᱭᱟ ᱛᱟᱯᱟᱢ ᱛᱮ ᱩᱝᱠᱩ ᱥᱟᱛᱮ ᱫᱚ ᱛᱟᱞᱦᱮ ᱛᱟᱹᱨᱩᱵ ᱛᱚ ᱫᱟᱲᱮᱜ-ᱟ ᱛᱚ ᱛᱟᱦᱚᱞᱮ ᱚᱱᱟ ᱠᱷᱟᱹᱛᱤᱨ ᱜᱮ ᱛᱟᱹᱨᱩᱯ ᱫᱚᱞᱮ ᱟᱹᱥᱩᱞ ᱠᱟᱜ ᱠᱚ ᱠᱚᱣᱟ ᱟᱨ ᱛᱟᱹᱨᱩᱵ ᱞᱟᱹᱜᱤᱫ ᱡᱚᱢᱟᱜ ᱢᱮᱱᱟᱜ-ᱟ‌
ᱦᱩᱸ
ᱥᱤᱢ ᱢᱮᱨᱚᱢ ᱥᱩᱠᱨᱤ ᱛᱟᱦᱞᱮ ᱫᱤᱱ ᱦᱤᱞᱳᱜ ᱢᱟᱱᱮ ᱢᱮᱫᱴᱮᱱ ᱡᱩᱫᱤ ᱞᱮ ᱮᱢᱟᱭᱟ ᱛᱟᱦᱞᱮ ᱩᱱᱤ ᱜᱮ ᱮᱸ ᱯᱮ ᱯᱩᱱ ᱫᱤᱱ ᱫᱷᱚᱨᱮ ᱡᱚᱢᱮᱭᱟᱭ ᱛᱟᱦᱞᱮ ᱚᱝᱠᱟ ᱡᱚᱢᱟᱜ ᱠᱚᱫᱚ ᱵᱟᱝ ᱞᱟᱜᱟᱣ ᱟᱞᱮᱭᱟ ᱮᱢ ᱫᱚ ᱛᱟᱦᱞᱮ ᱚᱱᱟᱜᱮ ᱟᱨ ᱫᱟᱠᱟ ᱠᱚ ᱢᱟᱡᱷᱮ ᱢᱟᱡᱷᱮ ᱞᱮ ᱮᱢᱟ ᱠᱚᱜᱮᱭᱟ
ᱦᱚᱸ ᱟᱫᱚ ᱱᱮᱛᱟᱨ ᱢᱟ ᱱᱚᱝᱠᱟ ᱜᱮᱥᱮ ᱟᱞᱮ ᱫᱚ ᱡᱩᱫᱤ ᱟᱫᱚ ᱰᱟᱝᱨᱤ ᱠᱚᱫᱚ ᱟᱫᱚ ᱫᱟᱠᱟ ᱠᱚ ᱡᱚᱫᱤ ᱞᱮ ᱤᱛᱟᱹᱫ ᱟᱠᱟᱫᱟ ᱵᱟᱥᱠᱮ ᱫᱟᱜ ᱠᱚ ᱛᱟᱦᱚᱞᱮ ᱠᱷᱟᱱ ᱫᱟᱜ ᱫᱚᱠᱚ ᱧᱩᱭ ᱜᱮᱭᱟ ᱛᱚ
ᱦᱩᱸ
ᱟᱫᱚ ᱵᱟᱥᱠᱮ ᱫᱟᱜ ᱠᱚ ᱫᱟᱠᱟ ᱠᱚ ᱛᱟᱦᱮᱱᱟ ᱚᱱᱟ ᱠᱚ ᱟᱨ ᱞᱩᱵᱩᱜ ᱦᱚᱸ ᱯᱟᱴᱟᱣ ᱫᱚᱵᱚᱱ ᱚᱱᱟ ᱞᱩᱵᱩᱜ ᱠᱚ ᱮᱢᱟ ᱠᱚ ᱦᱩᱭᱩᱜᱼᱟ ᱚᱱᱟ ᱠᱚᱜᱮ ᱠᱚ ᱡᱚᱢᱟᱠᱚ ᱟᱫᱚ ᱟᱹᱛᱤᱧ ᱦᱚᱸᱞᱮ ᱤᱫᱤ ᱠᱚᱣᱟ ᱟᱨ ᱚᱱᱟ ᱦᱚᱸ ᱦᱮᱡ ᱠᱟᱛᱮᱜ ᱟᱫᱚᱞᱮ ᱮᱢᱟ ᱠᱚᱣᱟ ᱤᱱᱟᱹ ᱠᱷᱟᱱᱜᱮ ᱞᱟᱡ ᱵᱤᱜ ᱛᱟᱠᱚᱣᱟ ᱟᱨ ᱱᱚᱸᱰᱮ ᱴᱷᱮᱱ ᱵᱩᱥᱩᱵ ᱦᱚᱸ ᱢᱮᱱᱟᱜᱼᱟ
ᱦᱩᱸ, ᱟᱨ ᱜᱷᱟᱸᱥ ᱛᱟᱦᱞᱮ ᱵᱟᱹᱭᱦᱟᱹᱲ ᱥᱮᱫ ᱠᱷᱚᱱ ᱵᱟᱹᱫᱽ ᱥᱮᱫ ᱠᱷᱚᱱ ᱫᱚᱯᱮ ᱟᱹᱜᱩ ᱠᱚ ᱜᱮᱭᱟ ᱥᱮ ᱵᱟᱝ ᱯᱮ ᱟᱹᱜᱩᱣ ᱟᱠᱚ ᱜᱮᱭᱟ
ᱵᱟᱞᱮ ᱟᱹᱜᱩᱣᱟᱠᱚᱜᱮ ᱟᱫᱚᱞᱮ ᱤᱫᱤ ᱮᱫ ᱠᱚ ᱟᱨᱠᱤ
ᱚ ᱚᱱᱟ ᱠᱷᱟᱹᱛᱤᱨ ᱢᱟᱱᱮ ᱚᱱᱛᱮ ᱠᱷᱚᱱ ᱫᱚ ᱵᱟᱝ ᱯᱮ ᱟᱹᱜᱩᱣᱟᱠᱚᱣᱟ
ᱩᱸᱦᱩᱸᱜ ᱵᱟᱞᱮ ᱟᱹᱜᱩ ᱟᱠᱚᱣᱟ
ᱛᱟᱦᱞᱮ ᱪᱮᱬᱮ ᱪᱤᱯᱲᱤᱫ ᱠᱚ ᱚᱱᱛᱮ ᱨᱮᱠᱚ ᱪᱮᱫ ᱞᱮᱠᱟ ᱢᱮᱱᱟᱜ ᱠᱚᱣᱟ
ᱦᱩᱸ ᱢᱮᱱᱟᱜ ᱠᱚᱣᱟ ᱟᱹᱰᱤ ᱟᱹᱰᱤ ᱟᱭᱢᱟ ᱞᱮᱠᱟᱱ ᱪᱮᱬᱮ ᱠᱚᱜᱮ ᱢᱮᱱᱟᱜ ᱠᱚᱣᱟ ᱠᱟᱹᱦᱩ ᱢᱮᱱᱟᱜ ᱠᱚᱣᱟ ᱠᱟᱹᱦᱩ ᱫᱚ ᱢᱟᱱᱮ ᱠᱚᱢ ᱫᱷᱟᱨᱟ ᱜᱮ ᱢᱮᱱᱟᱜ ᱠᱚᱣᱟ ᱡᱟᱹᱥᱛᱤ ᱫᱚ ᱵᱟᱝᱟ ᱟᱫᱚ ᱠᱟᱹᱦᱩ ᱢᱟ ᱵᱟᱡᱟᱨ ᱫᱤᱥᱚᱢ ᱠᱚ ᱪᱟᱞᱟᱣ ᱪᱟᱵᱟ ᱟᱠᱟᱱᱟ ᱛᱚ
ᱦᱳᱭ
ᱠᱟᱹᱦᱩ ᱢᱮᱱᱟᱜ ᱠᱚᱣᱟ ᱛᱟᱨᱯᱚᱨᱮ ᱞᱮᱴᱠᱟ ᱪᱮᱬᱮ ᱢᱮᱱᱟᱜ ᱠᱚᱣᱟ ᱛᱟᱨᱯᱚᱨᱮ ᱯᱟᱣᱨᱟ ᱢᱮᱱᱟᱜ ᱠᱚᱣᱟ ᱛᱟᱨᱯᱚᱨᱮ ᱩᱱᱠᱩ ᱯᱤᱭᱳ ᱪᱮᱬᱮ ᱢᱮᱱᱟᱜ ᱠᱚᱣᱟ ᱠᱩᱭᱞᱤ ᱢᱮᱱᱟᱜ ᱠᱚᱣᱟ ᱟᱭᱢᱟ ᱞᱮᱠᱟᱱ ᱠᱚᱜᱮ ᱢᱮᱱᱟᱜ ᱠᱚᱣᱟ
ᱛᱟᱦᱚᱞᱮ ᱡᱟᱦᱟᱸ ᱠᱚ ᱦᱩᱭᱩᱜ ᱠᱟᱱᱟ ᱠᱚ ᱞᱟᱹᱭᱟᱠᱚ ᱡᱮ ᱥᱩᱠᱨᱤ ᱦᱮᱸᱥᱮ
ᱦᱮᱸ
ᱥᱩᱠᱨᱤ ᱞᱟᱹᱜᱤᱫ ᱫᱚ ᱟᱯᱮ ᱫᱚ ᱚᱱᱠᱟᱜᱮ ᱟᱞᱟᱫᱟ ᱚᱲᱟᱜ ᱯᱮ ᱵᱮᱱᱟᱣ ᱟᱠᱟᱫᱼᱟ ᱥᱮ ᱩᱱᱠᱩ ᱫᱚ ᱵᱟᱲᱜᱮ ᱥᱮᱫ ᱜᱮ ᱢᱤᱫ ᱥᱮ ᱢᱤᱫ ᱫᱷᱟᱨᱮ ᱨᱮ ᱛᱚᱞ ᱠᱚ ᱛᱟᱦᱮᱱ ᱜᱮᱭᱟ
ᱩᱱᱠᱩ ᱫᱚ ᱵᱟᱲᱜᱮ ᱥᱮᱫ ᱨᱮᱜᱮ ᱛᱚᱞ ᱠᱚ ᱛᱟᱦᱮᱱᱟ
ᱚ ᱟᱪᱪᱷᱟ ᱟᱪᱪᱷᱟ ᱛᱟᱦᱞᱮ ᱩᱱᱠᱩ ᱩᱱᱠᱩ ᱞᱟᱹᱜᱤᱫ ᱫᱚ ᱡᱚ ᱚ ᱡᱚᱢᱟᱜ ᱠᱚᱫᱚ ᱪᱮᱫ ᱠᱚᱯᱮ ᱮᱢᱟ ᱠᱚᱜᱮᱭᱟ
ᱡᱚᱢᱟᱜ ᱠᱚᱫᱚ ᱦᱩᱭᱩᱜ ᱠᱟᱱᱟ ᱦᱚᱸ ᱫᱟᱠᱟ ᱠᱚᱜᱮ ᱞᱮ ᱮᱢᱟ ᱠᱚᱣᱟ
ᱟᱨ ᱡᱟᱦᱟᱸ ᱠᱚ ᱰᱩᱵᱩᱜ ᱠᱚ ᱞᱮᱫᱟ ᱚᱱᱟ ᱠᱚᱫᱚ ᱮᱢᱟ ᱠᱚᱜ ᱯᱮᱭᱟ ᱥᱮ ᱵᱟᱝ
ᱞᱩᱵᱩᱜ ᱛᱚ
ᱦᱳᱭ
ᱦᱮᱸ ᱚᱱᱟ ᱠᱚᱦᱚᱸ ᱞᱮ ᱮᱢᱟ ᱠᱚᱣᱟ ᱫᱟᱠᱟ ᱥᱟᱶᱛᱮᱜᱮ ᱢᱮᱥᱟᱢᱮᱥᱤ ᱠᱟᱛᱮᱜ ᱞᱮ ᱮᱢᱟ ᱠᱚᱣᱟ ᱛᱟᱨᱯᱚᱨᱮ ᱱᱚᱣᱟ ᱥᱟᱹᱨᱩ ᱛᱮᱠᱮ ᱠᱟᱛᱮᱜ ᱞᱮ ᱮᱢᱟ ᱠᱚᱣᱟ ᱛᱟᱨᱯᱚᱨᱮ ᱡᱩᱫᱤ ᱡᱟᱦᱟᱱᱟᱜ ᱠᱚ ᱥᱚᱵᱽᱡᱤ ᱠᱚ ᱡᱩᱫᱤ ᱮ ᱢᱟᱱᱮ ᱥᱮᱭᱟ ᱢᱟᱱᱮ ᱩᱱᱟᱹᱜ ᱫᱚ ᱵᱟᱝ ᱥᱮᱭᱟ ᱟᱠᱟᱱᱟ ᱠᱟᱹᱪ ᱪᱩᱞᱩᱝ ᱱᱚᱥᱴᱚ ᱠᱟᱱᱟ ᱛᱚ ᱚᱱᱟ ᱚᱠᱟ ᱡᱮ ᱥᱮᱭᱟ ᱟᱠᱟᱱᱟ ᱚᱱᱟ ᱫᱚᱞᱮ ᱜᱮᱫ ᱵᱷᱮᱜᱟᱨ ᱠᱮᱫᱟ
ᱦᱮᱸ
ᱜᱮᱫ ᱵᱷᱮᱜᱟᱨ ᱠᱟᱛᱮ ᱚᱱᱟ ᱫᱚᱞᱮ ᱪᱟᱯᱟᱫ ᱜᱤᱰᱤᱭᱟ ᱟᱨ ᱚᱠᱟ ᱡᱮ ᱵᱮᱥ ᱧᱚᱜᱼᱟ ᱚᱱᱟ ᱠᱚ ᱛᱤᱠᱤ ᱠᱟᱛᱮ ᱛᱟᱨᱯᱚᱨ ᱞᱮ ᱮᱢᱟ ᱠᱚᱣᱟ ᱥᱟᱹᱨᱩ ᱠᱚ ᱞᱩᱵᱩᱜ ᱠᱚ
ᱥᱟ ᱥᱟᱹᱨᱩ ᱨᱮᱱᱟᱜ ᱟᱲᱟᱜ ᱛᱮᱜ-ᱯᱮ ᱮᱢᱟ ᱠᱚᱜᱮᱭᱟ ᱥᱮ ᱵᱟᱝ
ᱦᱚᱸ ᱟᱨ ᱟᱲᱟᱜ ᱦᱚᱸ ᱟᱨ ᱚᱱᱟ ᱰᱟᱱᱴᱤᱡ
ᱦᱳᱭ ᱦᱳᱭ ᱦᱟᱱᱮ ᱞᱟᱹᱭ ᱟᱠᱚᱥᱮ ᱚᱱᱟ ᱥᱟᱹᱨᱩ ᱟᱲᱟᱜ ᱡᱚᱢ ᱞᱮᱠᱷᱟᱱ ᱵᱟᱹᱲᱛᱤ ᱠᱚ ᱢᱚᱴᱟᱜᱼᱟ ᱟᱨᱠᱚ ᱤᱛᱤᱞ ᱧᱚᱜᱚᱜᱼᱟ ᱟᱨᱚ
ᱦᱳᱭ ᱦᱳᱭ ᱦᱳᱭ
ᱦᱳᱭ ᱟᱞᱮ ᱦᱚᱸ ᱚᱱᱠᱟ ᱚᱱᱟ ᱠᱚᱜᱮᱞᱮ ᱮᱢᱟ ᱮᱢᱟ ᱠᱚᱜᱮᱭᱟ ᱟᱨ ᱵᱟᱥᱠᱮ ᱫᱟᱠᱟ ᱠᱚ ᱡᱟᱦᱟᱸ ᱠᱚ ᱥᱟᱨᱮᱡ ᱮᱢᱟᱱᱚᱜᱼᱟ ᱥᱮ
ᱦᱚᱸ ᱟᱨ ᱟᱯᱮ ᱥᱮᱫ ᱫᱚ ᱛᱟᱹᱨᱩᱵ ᱠᱚᱫᱚ ᱪᱮᱫ ᱠᱚᱫᱚ ᱯᱮ ᱮᱢᱟ ᱠᱚᱣᱟ ᱡᱚᱢᱟᱜ ᱠᱚᱫᱚ
ᱦᱩᱸ ᱛᱟᱹᱨᱩᱯ ᱞᱮ ᱮᱢᱟ ᱠᱚᱣᱟ ᱡᱮ ᱟᱞᱮ ᱫᱚ ᱢᱮᱨᱚᱢ ᱠᱚᱦᱚᱸ ᱫᱷᱮᱨ ᱧᱚᱜ ᱜᱮ ᱢᱮᱱᱟᱜ ᱠᱚᱣᱟ ᱛᱟᱞᱮ ᱢᱤᱫ ᱢᱤᱫᱴᱮᱱ ᱢᱮᱨᱚᱢ ᱜᱮ ᱢᱤᱫ ᱦᱟᱯᱛᱟ ᱫᱷᱚᱨᱮ ᱡᱚᱢᱮᱭᱟᱭ ᱛᱟᱦᱚᱞᱮ ᱚᱱᱟ ᱚᱱᱟ ᱚᱱᱟ ᱠᱚᱞᱮ ᱮᱢᱟ ᱠᱚᱜᱮᱭᱟ ᱟᱨ ᱡᱩᱫᱤ ᱫᱟᱜ ᱛᱮᱛᱟᱝ ᱮᱭᱟ ᱛᱟᱦᱚᱞᱮ ᱛᱚᱣᱟ ᱠᱚᱠᱚ ᱮᱢ ᱦᱩᱭᱩᱜ ᱜᱮᱭᱟ ᱫᱟᱜ ᱠᱚ ᱦᱮᱸᱥᱮ ᱵᱟᱠᱷᱟᱱ ᱫᱚ ᱩᱱᱠᱩ ᱫᱚ ᱮᱢᱱᱤ ᱫᱟᱜ ᱡᱩᱫᱤ ᱠᱚ ᱧᱩᱭᱟ ᱚᱱᱟ ᱫᱚ ᱦᱟᱸᱜ ᱵᱟᱝᱠᱚ ᱥᱟᱦᱟᱣ ᱫᱟᱲᱮᱭᱟᱜᱼᱟ ᱛᱟᱦᱚᱞᱮ ᱚᱱᱟ ᱫᱚ ᱱᱟᱹᱭ ᱠᱷᱚᱱ ᱫᱟᱜ ᱞᱮ ᱟᱹᱜᱩᱭᱟ ᱡᱟᱦᱟᱸ ᱠᱚ ᱞᱟᱹᱭ ᱵᱩᱞᱩᱝ ᱫᱟᱜ
ᱚ ᱦᱩᱸ ᱟᱨ ᱩᱱᱤ ᱚᱠᱚᱭ ᱢᱮᱨᱚᱢ ᱡᱮᱯᱮ ᱜᱚᱡ ᱟᱠᱚᱣᱟ ᱜᱚᱡᱮᱭᱟᱭ ᱦᱮᱸ ᱩᱱᱤ ᱫᱚ ᱢᱟᱱᱮ ᱢᱟᱱᱮ ᱢᱚᱸᱬᱮ ᱥᱚᱯᱛᱟᱦᱚ ᱯᱮ ᱮᱢᱟᱭᱟ ᱛᱚ ᱢᱚᱬᱮ ᱫᱤᱱ ᱛᱚᱯᱮ ᱮᱢᱟᱭᱟ
ᱦᱮᱸ ᱢᱚᱸᱬᱮ ᱫᱤᱱ
ᱢᱚᱬᱮ ᱫᱤᱱ ᱯᱮ ᱮᱢᱟᱭᱟ ᱡᱚᱠᱷᱚᱱ ᱟᱫᱚ ᱩᱱᱤ ᱩᱱᱤ ᱢᱮᱨᱚᱢ ᱢᱟᱭ ᱥᱤᱭᱟᱜ-ᱟᱭ ᱛᱚ ᱵᱟᱨᱥᱤᱧ ᱨᱮᱜᱮ ᱱᱮᱛᱟᱨ ᱢᱟ ᱥᱤᱛᱩᱝ ᱫᱤᱱ ᱠᱟᱱᱟ
ᱵᱟᱝᱜᱮ ᱚᱱᱠᱟᱜᱮ ᱟᱞᱮ ᱚᱛ
ᱢᱟᱱᱮ ᱯᱷᱨᱤᱡᱽ ᱨᱮᱯᱮ ᱢᱟᱱᱮ ᱯᱷᱨᱤᱡᱽ ᱠᱚᱨᱮ ᱠᱚ ᱫᱚᱦᱚᱭ ᱜᱮᱭᱟ ᱛᱚ
ᱵᱟᱝ ᱵᱟᱝ ᱚᱱᱟ ᱠᱚᱫᱚ ᱵᱟᱹᱱᱩᱜᱼᱟ ᱨᱮᱸᱜᱮᱡ ᱦᱚᱲ ᱠᱟᱱᱟᱞᱮ ᱟᱞᱮ ᱫᱚ ᱚᱛ ᱵᱷᱤᱛᱤᱨᱮᱞᱮ ᱢᱤᱫᱴᱮᱱ ᱚᱱᱠᱟᱜᱮ ᱚᱲᱟᱜ ᱞᱮ ᱵᱮᱱᱟᱣ ᱟᱠᱟᱫᱟ ᱚᱛ ᱵᱷᱤᱛᱤᱨ ᱨᱮ ᱚᱸᱰᱮᱞᱮ ᱫᱚᱦᱚ ᱠᱟᱜᱼᱟ ᱦᱮᱸᱥᱮ ᱠᱟᱹᱴᱤᱡ ᱵᱩᱞᱩᱝ ᱞᱮ ᱮᱢᱟᱜᱼᱟ ᱟᱨ ᱢᱤᱫ ᱜᱷᱟᱹᱲᱤᱡ ᱥᱤᱛᱩᱝ ᱨᱮᱞᱮ ᱛᱟᱥᱮ ᱠᱟᱜᱼᱟ ᱦᱮᱸᱥᱮ ᱚᱸᱲᱮᱠᱷᱟᱱ ᱠᱟᱹᱴᱤᱡ ᱡᱤᱞ ᱨᱚᱦᱚᱲᱚᱜᱼᱟ ᱟᱨ ᱡᱩᱫᱤ ᱚᱛ ᱵᱷᱤᱛᱨᱤ ᱨᱮᱢ ᱛᱚᱯᱟ ᱠᱟᱜᱼᱟ ᱚᱱᱟ ᱫᱚ ᱚᱱᱠᱟ ᱜᱮ ᱛᱟᱦᱮᱱᱟ ᱡᱮ ᱡᱮᱞᱮᱠᱟᱢ ᱫᱚᱦᱚ ᱠᱟᱜᱼᱟ ᱚᱱᱠᱟ ᱜᱮ ᱛᱟᱦᱮᱱᱟ ᱟᱪᱪᱷᱟ ᱟᱨ ᱪᱟᱞᱟᱜ ᱜᱮᱭᱟ ᱠᱚ ᱢᱩᱸᱡ ᱠᱚᱜᱮ ᱠᱚ ᱪᱟᱞᱟᱜ ᱜᱮᱭᱟ ᱛᱟᱦᱞᱮ ᱢᱩᱸᱡ ᱠᱚ ᱞᱟᱹᱜᱤᱫ ᱚᱱᱟ ᱫᱚ ᱟᱞᱟᱫᱟ ᱢᱮᱱᱟᱜᱼᱟ ᱡᱮ ᱚᱱᱮ ᱚᱸᱰᱮ ᱫᱟᱜ ᱞᱮ ᱫᱚᱦᱚ ᱠᱟᱜᱼᱟ ᱚᱱᱠᱟᱜᱮ ᱜᱳᱞ ᱜᱳᱞ ᱜᱷᱮᱨᱟ ᱠᱟᱛᱮᱜ ᱚᱸᱰᱮ ᱵᱟᱝᱠᱚ ᱯᱟᱨᱚᱢ ᱫᱟᱲᱮᱭᱟᱜᱼᱟ ᱢᱩᱸᱡ
ᱚ ᱟᱞᱮ ᱫᱚ ᱢᱩᱸᱡ ᱫᱚ ᱢᱩᱸᱪ ᱠᱚᱫᱚ ᱟᱫᱚ ᱞᱟᱹᱰᱩ ᱠᱚᱞᱮ ᱟᱹᱜᱩᱭᱟᱛᱚ ᱞᱟᱹᱰᱩ ᱪᱤᱱᱤ ᱠᱚ ᱟᱫᱚ ᱩᱱᱠᱩ ᱫᱚ ᱚᱱᱟᱜᱮ ᱡᱚᱢᱟᱜ ᱞᱮ ᱮᱢᱟ ᱠᱚᱣᱟ
ᱟᱪᱪᱷᱟ ᱟᱪᱪᱷᱟ
ᱢᱤᱥᱴᱤ ᱢᱤᱥ ᱢᱤᱥᱴᱤᱞᱮ ᱢᱤᱥᱴᱤ ᱛᱟᱱᱤᱡ ᱢᱟᱱᱮ ᱜᱩᱰᱤᱭᱟᱹ ᱢᱤᱥᱴᱤ ᱞᱮᱠᱟᱱᱟᱜ ᱧᱟᱢᱚᱜ ᱜᱮᱭᱟ ᱛᱚ ᱦᱩᱰᱤᱧ ᱦᱩᱰᱤᱧ ᱢᱤᱥᱴᱤ ᱟᱫᱚ ᱚᱱᱟ ᱠᱚᱜᱮᱞᱮ ᱟᱹᱜᱩᱭᱟ ᱟᱨ ᱚᱱᱟ ᱪᱤᱱᱤ ᱠᱚᱞᱮ ᱟᱹᱜᱩ ᱠᱟᱜᱼᱟ ᱦᱮᱲᱮᱢ ᱦᱮᱲᱮᱢ ᱡᱤᱱᱤᱥ ᱠᱚ ᱜᱮᱞᱮ ᱟᱹᱜᱩᱼᱼ ᱠᱟᱜ-ᱟ ᱟᱹᱜᱩ ᱠᱟᱛᱮ ᱞᱮ ᱫᱚᱦᱚ ᱠᱟᱜᱼᱟ ᱟᱫᱚᱞᱮ ᱮᱢᱟ ᱠᱚᱣᱟ ᱥᱮᱛᱟᱜ ᱠᱚ ᱛᱤᱠᱤᱱ ᱠᱚ ᱟᱠᱚ ᱛᱤᱱ ᱨᱮᱜᱮ ᱠᱚ ᱡᱚᱢᱟ ᱩᱱ ᱨᱮᱜᱮ ᱟᱫᱚ ᱩᱱᱠᱩ ᱢᱟ ᱚ ᱢᱟᱹᱱᱢᱤ ᱞᱮᱠᱟ ᱢᱟ ᱵᱟᱠᱚ ᱨᱚᱲ ᱫᱟᱲᱮᱭᱟᱜᱼᱟ ᱛᱚ
ᱦᱳᱭ
ᱟᱫᱚ ᱩᱱ ᱩᱱᱠᱩ ᱫᱚ ᱱᱚᱰᱮ ᱴᱷᱮᱱ ᱜᱮᱞᱮ ᱢᱤᱫᱴᱷᱮᱱ ᱜᱮᱞᱮ ᱫᱚᱦᱚ ᱠᱟᱜᱼᱟ ᱮᱰᱮ ᱠᱷᱟᱱ ᱠᱚ ᱪᱟᱞᱟᱜ ᱟᱠᱚ ᱡᱚᱢᱟ ᱠᱚ ᱤᱪᱪᱷᱟᱹ ᱟᱠᱚᱣᱟᱜ ᱤᱪᱪᱷᱟᱹ ᱢᱚᱛᱚᱱ ᱠᱚ ᱡᱚᱢᱟ ᱛᱚ
ᱦᱳᱭ ᱚᱱᱠᱟᱟᱜ ᱜᱮ ᱡᱮᱢᱚᱱ ᱩᱱᱠᱩ ᱢᱩᱡ ᱠᱚᱫᱚ ᱦᱩᱭᱩᱜ ᱠᱟᱱᱟ ᱠᱚ ᱡᱟᱦᱟᱸ ᱢᱤᱫᱴᱮᱱ ᱦᱮᱲᱮᱢ ᱨᱮᱱᱟᱜ ᱥᱮ ᱥᱤᱵᱤᱞ ᱢᱤᱫᱴᱮᱱ ᱡᱟᱦᱟᱸ ᱥᱚ ᱚᱱᱟ ᱫᱚ ᱩᱱᱠᱩ ᱫᱚ ᱟᱰᱤ ᱥᱟᱺᱜᱤᱧ ᱠᱷᱚᱱ ᱜᱮᱠᱚ ᱧᱟᱢᱟ᱾ ᱛᱟᱦᱚᱞᱮ ᱩᱱᱠᱩ ᱫᱚ ᱚᱱᱟ ᱚᱱᱟ ᱥᱚ ᱥᱮ ᱚᱱᱟ ᱡᱟᱦᱟᱸ ᱥᱚ ᱛᱮᱫ ᱨᱟᱠᱟᱵ ᱟᱥᱮ ᱛᱟᱦᱚᱞᱮ ᱚᱱᱟ ᱡᱤ ᱡᱤ ᱛᱮᱜᱮ ᱩᱱᱠᱩ ᱠᱚ ᱪᱟᱞᱟᱜᱼᱟ᱾ ᱟᱢ ᱡᱟᱦᱟᱸ ᱨᱮᱜᱮᱢ ᱫᱚᱦᱚ ᱠᱟᱜᱼᱟ ᱚᱱᱟ ᱞᱟᱰᱩ ᱠᱚ ᱪᱤᱱᱤ ᱠᱚ ᱩᱱᱠᱩ